ᱦᱳᱭ ᱜᱚᱝᱠᱮ ᱡᱚᱦᱟᱨ ᱜᱮ ᱥᱟᱹᱜᱩᱱ ᱥᱤᱸᱜᱟᱹᱲ᱾
ᱦᱮᱸ ᱡᱚᱦᱟᱨ ᱜᱮ ᱜᱚᱝᱠᱮ ᱥᱟᱹᱜᱩᱱ ᱥᱤᱸᱜᱟᱹᱲ ᱫᱤᱭᱮ ᱪᱤᱠᱟᱹ ᱵᱟᱲᱟᱭ ᱦᱳᱭᱳᱜ ᱠᱟᱱᱟ?
ᱦᱳᱭ ᱜᱚᱝᱠᱮ ᱠᱟᱹᱴᱤᱡ ᱮᱸᱜ ᱵᱟᱡᱟᱨ ᱥᱮᱱ ᱩᱰᱩᱝ ᱦᱳᱭ ᱠᱟᱱᱟ᱾
ᱦᱩᱸ ᱦᱩᱸ᱾
ᱚᱣᱟ ᱠᱟᱹᱴᱤᱡ ᱵᱟᱡᱟᱨ ᱠᱚ ᱠᱚᱨᱟᱣ ᱦᱩᱭᱩᱜ ᱠᱟᱱᱟ ᱚᱲᱟᱜ ᱨᱮ ᱦᱚᱸ ᱵᱟᱹᱱᱩᱜ ᱠᱟᱫᱟ ᱩᱛᱩ ᱠᱟᱛᱮᱜ ᱩᱛᱩ ᱠᱚ ᱚᱱᱟ ᱜᱮ ᱠᱤᱨᱤᱧ ᱦᱮᱡ ᱦᱩᱭ ᱠᱟᱱᱟ᱾
ᱟᱪᱪᱷᱟ᱾ ᱟᱫᱚ ᱜᱚᱝᱠᱮ ᱟᱯᱮ ᱚᱱᱛᱮ ᱫᱚ ᱫᱟᱜ ᱵᱟᱲᱟᱭ ᱫᱟᱭ ᱥᱮ ᱵᱟᱭ ᱫᱟᱜ ᱵᱟᱲᱟᱭ ᱫᱟ?
ᱜᱚᱝᱠᱮ ᱦᱟᱸᱜ ᱛᱤᱦᱮᱧ ᱫᱚ ᱦᱟᱸᱜ ᱵᱟᱭ ᱫᱟᱜ ᱠᱟᱫᱟ ᱚᱱᱠᱟ ᱞᱮᱠᱟ ᱫᱚ ᱵᱟᱨᱥᱤᱧ ᱞᱟᱦᱟᱭ ᱫᱟᱜ ᱠᱮᱫᱟᱭ᱾
ᱦᱩᱸ ᱦᱩᱸ᱾
ᱦᱮᱸ ᱟᱹᱰᱤ ᱡᱟᱹᱥᱛᱤ ᱜᱮᱭ ᱫᱟᱜ ᱠᱮᱫᱟᱭ ᱦᱮᱸ᱾ ᱟᱫᱚ ᱛᱤᱦᱤᱧ ᱫᱚ ᱦᱟᱸᱜ ᱠᱟᱹᱴᱤᱡ ᱥᱤᱛᱩᱝ ᱵᱟᱲᱟ ᱠᱮᱫᱟᱭ ᱟᱫᱚ ᱚᱱᱟ ᱦᱚᱛᱮᱜ ᱛᱮ ᱵᱟᱡᱟᱨ ᱦᱚᱸ ᱩᱰᱩᱝ ᱦᱩᱭ ᱠᱟᱱᱟ ᱵᱟᱨ-ᱯᱮ ᱫᱤᱱ ᱵᱟᱡᱟᱨ ᱛᱚ ᱵᱟᱝ ᱦᱩᱭ ᱟᱠᱟᱱ ᱛᱷᱮᱸᱜ᱾
ᱦᱮᱸ ᱦᱮᱸ᱾
ᱩᱸ ᱛᱤᱦᱤᱧ ᱠᱟᱹᱴᱤᱡ ᱪᱮᱴᱷᱟ ᱵᱩᱡᱷᱟᱹᱜ ᱠᱟᱱᱟ ᱵᱟᱠᱷᱟᱱ ᱱᱚᱝᱠᱟᱭ ᱫᱟᱜ ᱮ ᱫᱟᱜ ᱠᱮᱫᱟᱭ ᱮᱸᱜ ᱮᱠᱫᱚᱢ ᱵᱟᱡᱟᱨ ᱜᱮ ᱵᱩᱡᱷᱟᱹᱜ ᱠᱟᱱ ᱛᱮᱸᱜ᱾
ᱮᱠᱫᱚᱢ ᱵᱮᱡᱟᱨ ᱜᱮ ᱵᱩᱡᱩᱜᱼᱟ ᱜᱚᱝᱠᱮ ᱢᱤᱫ ᱞᱮᱛᱟᱲᱮ ᱫᱟᱜ ᱞᱮᱠᱷᱟᱱ ᱫᱚ ᱟᱨᱚ ᱤᱠᱷᱟᱹ ᱵᱩᱡᱟᱹᱜᱼᱟ ᱴᱷᱤᱠ ᱵᱟᱭ ᱵᱩᱡᱩᱜᱼᱟ᱾
ᱦᱳᱭ ᱦᱳᱭ ᱦᱳᱭ ᱛᱟᱦᱚᱞᱮ ᱟᱯᱮ ᱥᱮᱱ
ᱦᱮᱸ ᱞᱟᱹᱭ ᱢᱮ ᱞᱟᱹᱭ ᱢᱮ ᱞᱟᱹᱭ ᱢᱮ᱾
ᱞᱟᱹᱫᱤᱧ ᱛᱟᱦᱞᱮ ᱟᱯᱮ ᱥᱮᱱ ᱫᱚ ᱜᱚᱝᱠᱮ ᱪᱮᱫ ᱞᱮᱠᱟ ᱫᱟᱜ ᱡᱟᱹᱲᱤ ᱠᱚᱫᱚ?
ᱟᱞᱮ ᱥᱮᱱ ᱜᱚᱝᱠᱮ ᱫᱟᱜ ᱮᱜ ᱜᱮᱭᱟ ᱵᱷᱟᱜᱤ ᱜᱮ ᱟᱭᱢᱟ ᱜᱮ ᱫᱟᱜ ᱠᱮᱫᱟ ᱚᱜᱼᱚᱭ ᱛᱚ ᱮᱭ ᱮᱠᱢᱟᱥ ᱫᱷᱚᱨᱮ ᱡᱟᱹᱯᱩᱜ ᱮ ᱡᱟᱹᱯᱩᱜ ᱠᱟᱜ ᱜᱮᱭᱟ᱾
ᱚ ᱛᱟᱞᱮ ᱟᱹᱰᱤ ᱟᱭᱢᱟ ᱫᱤᱱ ᱜᱮ ᱟᱯᱮ ᱫᱚ ᱡᱟᱹᱯᱩᱫ ᱠᱟᱜ ᱯᱮᱭᱟᱭ᱾
ᱦᱮᱸ ᱜᱚᱝᱠᱮ ᱟᱭᱢᱟ ᱫᱤᱱ ᱜᱮ ᱫᱮ ᱦᱚᱸᱭ ᱡᱟᱹᱯᱩᱜ ᱠᱟᱜ ᱛᱮ ᱩᱱᱫᱤᱱ ᱠᱷᱚ ᱟᱞᱮ ᱪᱟᱸᱫᱩ ᱜᱮ ᱟᱹᱣᱨᱤ ᱞᱮ ᱧᱮᱞ ᱧᱟᱢᱮᱭᱟ᱾
ᱟᱪᱪᱷᱟ ᱟᱪᱪᱷᱟ᱾ ᱦᱩᱸ ᱟᱫᱚ ᱜᱚᱝᱠᱮ ᱟᱞᱮ ᱫᱚ ᱦᱟᱸᱜ ᱚᱱᱠᱟ ᱫᱚ ᱵᱟᱝ ᱚᱸᱜ ᱚᱱᱠᱟ ᱵᱟᱨ ᱥᱚᱯᱛᱟ ᱜᱟᱱ ᱦᱳᱭᱱᱟ᱾
ᱦᱮᱸ ᱦᱮᱸ᱾
ᱚᱝᱠᱟ ᱡᱟᱹᱯᱩᱫ ᱟᱫ ᱞᱮᱭᱟᱭ ᱟᱫᱚ ᱱᱚᱝᱠᱟ ᱡᱟᱹᱯᱩᱫ ᱮ ᱡᱟᱹᱯᱩᱫ ᱠᱟᱜ ᱞᱮᱭᱟᱭ ᱜᱚᱝᱠᱮ ᱟᱫᱚ ᱮᱻ ᱱᱤᱭᱟᱹ ᱥᱮᱨᱢᱟ ᱫᱚ ᱟᱫᱚ ᱵᱟᱭ ᱡᱟᱹᱯᱩᱫ ᱨᱮ ᱦᱚᱸ ᱡᱟᱹᱱᱤᱡ ᱠᱷᱟᱱ ᱫᱚ ᱚᱱᱟ ᱫᱟᱜ ᱛᱮᱦᱮᱱ ᱜᱮᱭᱟ ᱦᱟᱸᱜ ᱵᱟᱹᱭᱦᱟᱹᱲ ᱠᱚᱨᱮ᱾
ᱚᱱᱟ ᱜᱮ ᱜᱚᱝᱠᱮ ᱪᱟᱞᱟᱣᱮᱱ ᱥᱮᱨᱢᱟ ᱢᱟᱪᱚᱭ ᱮᱠᱫᱚᱢ ᱫᱟᱜ ᱜᱮ ᱵᱟᱭ ᱫᱟᱜ ᱟᱠᱟᱜ ᱞᱮ ᱟᱨ ᱱᱤᱭᱟᱹ ᱪᱷᱚᱨᱢᱩᱪᱷᱟᱹ ᱮᱠᱫᱚ ᱮᱢᱚᱱᱮ ᱤᱭᱟᱹᱣ ᱠᱟᱜᱼᱟ᱾ ᱟᱫᱚ ᱜᱚᱝᱠᱮᱧ ᱢᱮᱱᱮᱫ ᱛᱮᱦᱮᱸ ᱠᱟᱱᱟ ᱡᱮ
ᱦᱳᱭ ᱞᱚᱹᱣᱚᱝ
ᱢᱮᱱᱮᱫ ᱛᱮᱦᱮᱸ ᱠᱟᱱᱟᱹᱧ ᱡᱮ ᱟᱯᱮ ᱚᱱᱛᱮ ᱫᱚ ᱱᱮᱛᱟᱨ ᱢᱮ ᱤᱭᱟᱹ ᱚᱱᱟ ᱠᱷᱮᱞ-ᱢᱮᱞ ᱫᱚ ᱪᱤᱜ ᱜᱤᱫᱽᱨᱟᱹ ᱠᱩᱦᱚᱸ ᱠᱷᱮᱞ ᱵᱟᱲᱟᱭ ᱠᱟᱱᱟ ᱥᱮ ᱵᱟᱝ ᱤᱭᱟᱹ ᱠᱩ ᱡᱮᱢᱚᱱ ᱮᱸᱜ ᱚᱱᱟ ᱴᱤᱨ ᱜᱩᱴᱤ ᱡᱷᱲᱩᱲ ᱡᱷᱟ᱾
ᱟᱸᱜ ᱜᱚᱝᱠᱮ ᱚᱱᱟᱢ ᱞᱟᱹᱭ ᱠᱮᱜ ᱠᱷᱟᱱ ᱥᱮᱫᱟᱭ ᱠᱟᱛᱷᱟᱢ ᱩᱭᱦᱟᱹᱨᱟᱫᱤᱧᱟ᱾
ᱦᱮᱸ ᱟᱢ ᱴᱷᱮᱱ ᱱᱚᱣᱟ ᱠᱩᱠᱞᱤ ᱟᱸᱡᱚᱢ ᱠᱟᱛᱮᱜ ᱟᱹᱰᱤ ᱨᱟᱹᱥᱠᱟᱹ ᱜᱤᱧ ᱵᱩᱡᱷᱟᱹᱣ ᱠᱮᱫᱟ᱾ ᱜᱚᱝᱠᱮ ᱟᱸᱡᱚᱢᱚᱜ ᱠᱟᱱᱟ?
ᱦᱮᱞᱳ ᱦᱮᱸ ᱜᱚᱝᱠᱮ ᱟᱸᱡᱚᱢᱚᱜ ᱠᱟᱱᱟ᱾
ᱚ ᱞᱟᱹᱭ ᱫᱟᱹᱧ ᱱᱚᱣᱟ ᱠᱩᱠᱞᱤᱢ ᱫᱚᱦᱚ ᱠᱮᱫᱟ ᱟᱹᱰᱤ ᱨᱟᱹᱥᱠᱟᱹ ᱜᱤᱧ ᱵᱩᱡᱷᱟᱹᱣ ᱠᱮᱫᱟ ᱥᱮᱫᱟᱭ ᱠᱟᱛᱷᱟᱢ ᱩᱭᱦᱟᱹᱨ ᱪᱚ ᱠᱤᱫᱤᱧᱟᱹ᱾
ᱦᱳᱭ ᱜᱚᱝᱠᱮ ᱥᱮᱫᱟᱭ ᱠᱟᱛᱷᱟ ᱩᱭᱦᱟᱹᱨ ᱞᱮᱠᱷᱟᱱ ᱜᱮ ᱢᱚᱱᱮ ᱠᱚᱦᱚᱸ ᱮᱠᱫᱚᱢ ᱨᱟᱹᱥᱠᱟᱹ ᱮᱴᱠᱟᱨᱚᱜ-ᱟ᱾
ᱦᱳᱭ ᱦᱳᱭ ᱱᱮᱦᱚᱲ ᱫᱚ ᱦᱟᱸᱜ ᱚᱱᱟ ᱠᱚ ᱠᱷᱮᱞ ᱠᱷᱮᱞ ᱛᱮᱜᱮ ᱦᱟᱨᱟ ᱦᱩᱭ ᱠᱟᱱᱟ ᱛᱚ᱾ ᱦᱮᱸ᱾ ᱟᱫᱚ ᱱᱚᱠᱟ ᱦᱩᱭᱩᱜ ᱠᱟᱱᱟ ᱜᱚᱝᱠᱮ ᱱᱤᱛᱳᱜ ᱢᱟᱦᱟᱸᱜ ᱱᱟᱦᱟᱸᱜ ᱯᱚᱯᱚᱝᱲᱟ ᱢᱟᱦᱟᱸᱜ ᱮᱠᱫᱚᱢ ᱮᱸᱜ ᱧᱮᱸᱜᱻ ᱱᱤᱛᱳᱜ ᱛᱚ ᱦᱟᱸᱜ ᱤᱧ ᱪᱤᱧ ᱞᱟᱹᱭᱟ ᱮᱠᱫᱚᱢ ᱦᱟᱸᱜ ᱮᱴᱟᱜ ᱨᱚᱠᱚᱢ ᱢᱮᱫᱴᱮᱱ ᱢᱮ ᱚᱠᱛᱚ ᱨᱮᱠᱚ ᱦᱮᱡ ᱥᱮᱴᱮᱨ ᱟᱠᱟᱱᱟ ᱦᱮᱸ ᱟᱹᱛᱩ ᱠᱚᱨᱮ ᱦᱚᱸ ᱴᱤᱨ ᱜᱩᱴᱤ ᱠᱷᱮᱞ ᱥᱮ ᱚᱱᱟ ᱞᱚᱠᱷᱟ ᱜᱩᱴᱤ ᱠᱷᱮᱞ ᱦᱮᱸ ᱚᱱᱟ ᱠᱚ ᱦᱟᱸᱜ ᱛᱚ ᱢᱟ ᱩᱱᱠᱩ ᱫᱚ ᱦᱟᱸᱜ ᱪᱤᱫ ᱜᱮ ᱵᱟᱠᱚ ᱵᱟᱲᱟᱭᱟ᱾
ᱦᱳᱭ᱾
ᱚᱱᱟ ᱠᱚᱫᱚ ᱠᱚ ᱟᱫ ᱪᱟᱵᱟᱣ ᱠᱟᱫᱟ ᱱᱤᱛᱳᱜ ᱢᱟ ᱦᱟᱸᱜ ᱚᱱᱟ ᱞᱟᱴᱩ ᱞᱟᱴᱩ ᱦᱟᱴᱟᱜ ᱞᱮᱠᱟ ᱯᱷᱳᱱ ᱦᱮᱡ ᱠᱟᱱ ᱛᱮᱦᱮᱱ ᱚᱱᱟ ᱚᱱᱟ ᱯᱷᱳᱱ ᱨᱮ ᱜᱮ ᱡᱚᱛᱚ ᱵᱮᱥᱛᱚ ᱢᱮᱱᱟᱜ ᱠᱩᱣᱟᱜ
ᱦᱳᱭ᱾
ᱦᱮᱸ ᱛᱟᱦᱞᱮ ᱚᱱᱟ ᱠᱚ ᱠᱷᱮᱞ ᱫᱚ ᱦᱟᱸᱜ ᱟᱫ ᱪᱟᱯᱟ ᱞᱮᱠᱟ ᱜᱮ᱾ ᱱᱮᱛᱟᱨ ᱫᱚ ᱵᱟᱝ ᱠᱚ ᱠᱷᱮᱞ ᱫᱟ ᱟᱸ ᱟᱛᱩ ᱠᱚ ᱨᱮ ᱫᱚ ᱚᱱᱟ ᱵᱟᱨᱭᱟ ᱱᱤᱛᱳᱜ ᱫᱚ ᱦᱟᱸᱜ ᱱᱚᱣᱟ ᱯᱷᱩᱴᱵᱚᱞ ᱟᱨ ᱠᱨᱤᱠᱮᱴ ᱠᱚ ᱠᱷᱮᱞ ᱫᱟ
ᱦᱩᱸ
ᱦᱮᱸ ᱚᱱᱟ ᱠᱚᱫᱚ ᱵᱟᱝ ᱞᱮᱠᱟ ᱜᱮ ᱜᱚᱝᱠᱮ
ᱚᱱᱟ ᱜᱤ ᱜᱚᱝᱠᱮ ᱞᱟᱦᱟᱛᱮ ᱡᱮᱢᱚᱱ ᱧᱮᱞᱚᱜ ᱠᱟᱱ ᱛᱟᱦᱮᱱᱟ ᱯᱨᱚᱛᱤᱴᱤ ᱜᱤᱫᱽᱨᱟᱹ ᱮᱠᱫᱚᱢ ᱚᱱᱟ ᱠᱷᱮᱞ ᱠᱷᱮᱞ ᱠᱷᱮᱞ ᱛᱮᱜᱮ ᱵᱚᱱ ᱦᱟᱨᱟ ᱟᱠᱟᱱᱟ ᱦᱮᱸᱥᱮ ᱢᱟᱱᱮ ᱦᱳᱭ ᱤᱥᱠᱩᱞ ᱵᱚᱱ ᱪᱟᱞᱟᱜᱼᱟ ᱤᱥᱠᱩᱞ‌ ᱨᱮᱵᱚᱱ ᱠᱷᱮᱞᱟ ᱞᱚᱠᱠᱷᱷᱟ ᱜᱷᱩᱤᱢ ᱞᱟᱹᱭ ᱠᱮᱜᱭᱟ ᱞᱚᱠᱷᱟ ᱜᱷᱩᱴᱤ ᱮᱠᱷᱚᱱ ᱢᱚᱪᱚ ᱱᱤᱭᱟ ᱦᱚᱸ ᱞᱚᱠᱷᱟ ᱜᱩᱚᱴᱷᱤ ᱡᱟ ᱧᱮᱞᱚᱜ ᱠᱟᱱᱟ ᱚᱞᱤᱢᱯᱤᱠ ᱨᱮᱦᱚᱸ ᱠᱷᱮᱞᱳᱜ ᱠᱟᱱᱟ ᱟᱨ ᱟᱵᱚ ᱫᱚ ᱫᱤᱱ ᱫᱤᱱᱛᱮ ᱫᱤᱱ ᱫᱤᱱ ᱛᱮ ᱱᱤᱛ ᱫᱚᱵᱚᱱ ᱦᱤᱲᱤᱧ ᱟᱹᱜᱩᱭᱮᱜ-ᱟ ᱟᱨ ᱞᱟᱦᱟᱛᱮ ᱚᱱᱮ ᱫᱟᱹᱨᱤ ᱨᱮ ᱫᱮᱡᱚᱜ ᱠᱟᱱ ᱫᱟᱹᱨᱤ ᱚᱱᱟ ᱡᱷᱩᱲᱩᱨ ᱚᱱᱟ ᱫᱚᱢ ᱟᱸᱡᱚᱢ ᱟᱠᱟᱫ ᱜᱮᱭᱟ ᱛᱚ ᱦᱮᱸ ᱜᱚᱝᱠᱮ ᱚᱱᱟ ᱦᱳᱭ ᱦᱳᱭ ᱚᱱᱟ ᱡᱷᱟᱲᱩᱨ ᱡᱷᱟᱯ ᱫᱤᱭᱮ ᱴᱤᱨ ᱜᱩᱴᱤ ᱛᱟᱨᱯᱚᱨ ᱚᱱᱟ ᱤᱭᱟᱹ ᱩᱠᱩ ᱪᱩᱠᱩ ᱟᱹᱭᱤᱥ ᱵᱟᱹᱭᱮᱥ ᱥᱮ ᱡᱟᱦᱟᱸ ᱵᱚᱱ ᱢᱮᱛᱟᱜ ᱠᱟᱱ ᱛᱟᱦᱮᱸ ᱠᱟᱱ ᱟᱨᱚ ᱱᱮᱛᱟᱨ ᱢᱟ ᱪᱚ ᱟᱱᱮ ᱟᱨᱚ ᱚᱱᱮ ᱜᱚᱝᱠᱮ ᱢᱤᱫᱴᱮᱱ ᱛᱟᱦᱮᱸ ᱠᱟᱱ ᱡᱟᱦᱟᱸ ᱤᱭᱟᱹ ᱯᱩᱞᱤᱥ ᱯᱩᱞᱤᱥ ᱠᱷᱚᱱᱦᱮ
ᱦᱮᱸ ᱦᱮᱸ ᱦᱮᱸ
ᱦᱳᱭ ᱚᱱᱟ ᱠᱚ ᱟᱫᱚ ᱜᱚᱢᱠᱮ ᱤᱧᱟᱹᱜ ᱢᱟᱱᱮ ᱱᱚᱸᱰᱮ ᱟᱨᱚ ᱢᱤᱫᱴᱮᱱ ᱠᱩᱠᱞᱤ ᱠᱩᱠᱞᱤ ᱫᱚ ᱱᱤᱭᱟᱹ ᱠᱟᱱᱟ ᱡᱮ ᱱᱤᱭᱟᱹ ᱠᱷᱮᱞᱟ ᱪᱤᱠᱟᱹᱛᱮ ᱥᱮ ᱪᱮᱫ ᱠᱷᱟᱹᱛᱤᱨ ᱛᱮ ᱟᱫᱚᱜᱚᱜ ᱠᱟᱱᱟ ᱢᱟᱱᱮ ᱠᱟᱨᱚᱱ ᱞᱮᱠᱟ ᱫᱚ ᱪᱮᱫ ᱮᱢ ᱞᱟᱹᱭᱟ
ᱠᱟᱨᱚᱱ ᱫᱚ ᱦᱩᱭᱩᱜ ᱠᱟᱱᱟ ᱜᱚᱝᱠᱮ ᱱᱤᱛᱚᱜ ᱫᱚ ᱡᱩᱫᱤ ᱦᱚ ᱛᱟᱦᱮ ᱠᱚᱜᱼᱟ ᱤᱧ ᱫᱚ ᱡᱚᱼᱼ ᱡᱚᱠᱷᱚᱱ ᱠᱷᱚᱱ ᱢᱟᱨᱟᱝ ᱠᱟᱨᱚᱱ ᱫᱚᱧ ᱞᱟᱹᱭᱟ ᱱᱚᱜᱼᱚᱭ ᱱᱤᱛᱚᱜ ᱛᱮ ᱠᱟᱹᱴᱤᱡ ᱠᱟᱹᱴᱤᱡ ᱠᱷᱚᱡ ᱜᱤᱫᱽᱨᱟᱹ ᱚᱱᱟ ᱡᱟᱱᱟᱢ ᱛᱚᱨᱟ ᱠᱷᱚᱱ ᱰᱷᱟᱞᱼᱼᱼ ᱠᱟ ᱢᱳᱵᱟᱭᱤᱞ ᱥᱟᱵ ᱠᱚ ᱦᱮᱣᱟᱜ ᱠᱟᱱᱟ ᱛᱟᱦᱚᱞᱮ ᱱᱚᱣᱟ ᱰᱷᱟᱞᱠᱟ ᱢᱳᱵᱟᱭᱤᱞ ᱪᱮᱛᱟᱱ ᱨᱮ ᱱᱚᱝᱠᱟ ᱢᱤᱫᱴᱮᱱ ᱟᱠᱚᱣᱟᱜ ᱟᱸ ᱢᱚᱱᱮ ᱚᱨᱮᱫ ᱛᱟᱠᱚᱣᱟᱭ ᱛᱟᱦᱞᱮ ᱩᱱᱠᱩ ᱩᱱᱠᱩ ᱟᱫᱚ ᱚᱱᱟ ᱪᱷᱟᱲᱟ ᱮᱴᱟᱜ ᱠᱟᱹᱢᱤ ᱪᱮᱫ ᱜᱮ ᱵᱟᱝᱠᱚ ᱠᱩᱥᱤᱭᱟᱜ ᱠᱟᱱᱟ ᱟᱫᱚ ᱱᱚᱣᱟ ᱨᱮᱜᱮ ᱡᱩᱫᱤ ᱥᱮᱛᱟᱜ ᱠᱷᱚᱱ ᱟᱹᱭᱩᱵ ᱦᱟᱹᱵᱤᱡ ᱩᱭᱩᱝ ᱠᱚᱜᱼᱟᱭ ᱛᱟᱦᱚᱞᱮ ᱛᱚ ᱩᱱᱤ ᱫᱚ ᱟᱫᱚ ᱮᱴᱟᱜ ᱫᱚ ᱢᱚᱱᱮᱼᱼ ᱛᱚ ᱵᱟᱝ ᱪᱟᱞᱟᱜ ᱛᱟᱭᱟ ᱥᱮ ᱮᱴᱟᱜ ᱥᱮᱱ ᱫᱚ ᱱᱚᱰᱮ ᱦᱟᱱᱟ ᱠᱟᱹᱴᱤᱡ ᱠᱷᱚᱱ ᱮ ᱥᱮ ᱥᱮᱛᱟᱜ ᱠᱷᱚᱱᱜᱮ ᱵᱷᱤᱰᱤᱭᱳ ᱠᱟᱨᱴᱩᱱ ᱪᱤᱞᱤ ᱠᱚ ᱧᱮᱞᱮᱫ ᱠᱚᱜᱮᱭᱟᱭ ᱦᱮᱸ ᱟᱨ ᱚᱱᱟ ᱦᱚᱸ ᱠᱟᱱᱟ ᱟᱨ ᱛᱟᱨᱯᱚᱨᱮ ᱦᱩᱭᱩᱜ ᱠᱟᱱᱟ ᱮ ᱟᱵᱚ ᱦᱚᱸ ᱱᱤᱛᱚᱜ ᱫᱚ ᱢᱤᱫᱴᱮᱱ ᱮ ᱮᱢᱚᱱ ᱢᱤᱫᱴᱮᱱ ᱚᱠᱛᱚ ᱨᱮᱵᱩᱱ ᱦᱮᱡ ᱥᱮᱴᱮᱨ ᱟᱠᱟᱱᱟ
ᱦᱩᱸ
ᱦᱮᱸ ᱢᱟᱱᱮ ᱟᱵᱚᱨᱮᱱ ᱦᱚᱸᱤ ᱠᱤᱪᱷᱩ ᱠᱤᱪᱷᱩ ᱜᱩᱞᱟ ᱟᱵᱚᱣᱟᱜ ᱦᱚᱸ ᱤᱭᱟᱹ ᱫᱚ ᱢᱮᱱᱟᱜ ᱟᱠᱟᱫ ᱛᱟᱵᱚᱱᱟ ᱵᱟᱝ ᱫᱚ ᱵᱟᱝ ᱟᱵᱚ ᱦᱚᱸ ᱵᱟᱵᱚᱱ ᱥᱮᱬᱟ ᱟᱠᱚ ᱠᱟᱱᱟ ᱚᱱᱟ ᱠᱚᱫᱚ᱾ ᱦᱮᱸ ᱱᱤᱛᱚᱜ ᱫᱚ ᱢᱟᱱᱮ ᱚᱠᱛᱚ ᱦᱚᱸ ᱚᱠᱟ ᱠᱟᱱᱟ ᱟᱵᱚ ᱛᱚ ᱮᱢᱚᱱ ᱢᱤᱫᱴᱮᱱ ᱮᱸ ᱡᱩᱜᱽ ᱨᱮᱵᱚᱱ ᱦᱮᱡ ᱟᱠᱟᱱᱟ ᱚᱱᱟ ᱠᱚ ᱚᱠᱛᱚ ᱦᱚᱸ ᱵᱟᱵᱚᱱ ᱮᱢ ᱫᱟᱲᱮᱭᱟᱜ ᱠᱟᱱᱟ ᱚᱱᱠᱟ ᱪᱮᱫᱟᱜ ᱥᱮ ᱚᱱᱠᱟ ᱞᱮᱠᱟᱱ ᱠᱟᱹᱢᱤ ᱦᱚᱸ ᱵᱟᱹᱱᱩᱜ ᱠᱟᱫᱟ ᱱᱤᱛᱳ ᱫᱚ ᱩᱸ᱾ ᱟᱨ ᱱᱚᱣᱟ ᱵᱟᱝ ᱛᱟᱦᱮᱸ ᱞᱮᱱᱠᱷᱟᱱ ᱱᱚᱣᱟ ᱰᱷᱟᱞᱠᱟ ᱢᱳᱵᱟᱭᱤᱞ ᱵᱟᱝ ᱛᱟᱦᱮᱸ ᱞᱮᱱᱠᱷᱟᱱ ᱱᱤᱛᱳᱜ ᱫᱚ ᱪᱟᱹᱞᱩ ᱦᱚᱸ ᱵᱟᱝ ᱪᱟᱹᱞᱩᱜ ᱠᱟᱱᱟ ᱡᱟᱦᱟᱱᱟᱜ ᱠᱮ ᱱᱤᱛᱚᱜ ᱡᱮᱠᱳᱱᱳ ᱡᱟᱦᱟᱱᱟᱜ ᱜᱮᱵᱚᱱ ᱧᱮᱞ ᱮᱫᱟ ᱰᱷᱟᱞᱠᱟ ᱢᱳᱵᱟᱭᱤᱞ ᱪᱷᱟᱲᱟ ᱵᱟᱝ ᱦᱩᱭᱩᱜ ᱠᱟᱱᱟ ᱡᱟᱦᱟᱱᱟᱜ ᱠᱟᱹᱢᱤ ᱠᱚᱦᱚᱸ ᱰᱷᱟᱞᱠᱟ ᱢᱳᱵᱟᱭᱤᱞ᱾
ᱚᱱᱟᱜᱮ ᱜᱚᱝᱠᱮ ᱮᱠᱷᱚᱱ ᱫᱚ ᱢᱟᱱᱮ ᱚᱱᱟ ᱢᱤᱫ ᱢᱤᱫᱴᱟᱝ ᱨᱮᱥᱚᱱ ᱫᱚᱠᱟᱱᱮᱢ ᱪᱟᱞᱟᱜ ᱨᱮᱦᱚ ᱮᱠᱫᱚᱢ ᱚᱱᱟ ᱟᱨ ᱯᱷᱳᱴᱳ ᱫᱚᱠᱟᱱᱮᱢ ᱪᱟᱞᱟᱜᱼᱟ ᱦᱚᱸ ᱥᱮ ᱚᱱᱟ ᱚᱱᱟ ᱯᱷᱳᱱ ᱜᱮᱭᱟ ᱯᱷᱳᱱ ᱜᱮ᱾ ᱯᱷᱳᱱ ᱵᱮᱜᱚᱨ ᱪᱮᱫ ᱜᱮ ᱵᱟᱝ ᱦᱩᱭᱩᱜ ᱠᱟᱱᱟ᱾
ᱦᱳᱭ ᱦᱳᱭ ᱦᱳᱭ᱾
ᱟᱨᱚ ᱜᱚᱝᱠᱮ ᱟᱨᱚ ᱡᱮᱢᱚᱱ ᱱᱤᱭᱟᱹ
ᱦᱮᱞᱳ ᱟᱸᱡᱚᱢᱚᱜ ᱠᱟᱱᱟ ᱥᱮ ᱵᱟᱝ ᱜᱚᱝᱠᱮ?
ᱦᱮᱸ ᱦᱮᱸ ᱜᱚᱝᱠᱮ ᱞᱟᱹᱭ ᱢᱮ᱾
ᱦᱳᱭ᱾ ᱱᱤᱭᱟᱹ ᱡᱮ ᱚᱱᱟ ᱜᱤᱫᱽᱨᱟᱹ ᱠᱚᱦᱚᱸ ᱞᱟᱦᱟᱛᱮ ᱟᱵᱚ ᱠᱩ ᱡᱟᱦᱟᱸ ᱵᱚᱱ ᱛᱟᱦᱮᱸ ᱠᱟᱱᱟ ᱛᱚᱠᱷᱚᱱ ᱫᱚ ᱟᱹᱵᱩ ᱢᱟᱱᱮᱭᱮᱜ ᱮ ᱵᱟᱭᱨᱮ ᱨᱮ ᱠᱷᱮᱞᱳ ᱦᱚᱛᱮᱡ ᱛᱮ ᱮᱠᱫᱚᱢ ᱢᱟᱱᱮ ᱜᱟᱨᱡᱮᱱ ᱠᱚ ᱦᱚᱦᱚ ᱟᱹᱜᱩᱭᱮᱫ ᱵᱚᱱ ᱛᱟᱦᱮᱸᱫᱱᱟ ᱜᱚ ᱵᱟᱵᱟ ᱛᱟᱠᱚ᱾
ᱦᱳᱭ ᱦᱳᱭ᱾
ᱮᱚᱠᱷᱚᱱ ᱫᱚ ᱱᱚᱝᱠᱟ ᱦᱩᱭᱩᱜ ᱠᱟᱱᱟ ᱜᱤᱫᱽᱨᱟᱹ ᱠᱷᱚᱱᱟᱜ ᱯᱷᱳᱱ ᱧᱮᱞ ᱛᱮ ᱩᱱᱠᱩ ᱜᱤᱫᱽᱨᱟᱹ ᱠᱚ ᱠᱩᱞᱮᱫ ᱠᱚᱣᱟ ᱢᱟᱴ ᱛᱮ ᱢᱟᱴᱷ ᱵᱟᱠᱚ ᱪᱟᱞᱟᱣᱚᱜ ᱠᱟᱱᱟ ᱾
ᱦᱳᱭ ᱦᱳᱭ ᱦᱳᱭ᱾ ᱚᱱᱟ ᱚᱱᱟ ᱜᱮᱛᱚ ᱜᱚᱝᱠᱮ ᱱᱚᱝᱠᱟ ᱦᱩᱭᱩᱠᱟᱱᱟ ᱱᱤᱛᱳᱜ ᱫᱚ ᱦᱟᱜᱸ ᱜᱚᱴᱟᱮ ᱦᱟᱸᱜ ᱚ ᱜᱮ ᱧᱮᱞᱚᱜ ᱠᱟᱱᱟ᱾
ᱦᱮᱸ ᱟᱵᱚᱣᱟᱜ ᱡᱟᱦᱟᱸ ᱠᱷᱮᱞ ᱠᱚ ᱛᱟᱦᱮᱸ ᱠᱟᱱᱟ ᱟᱵᱚ ᱵᱚᱱ ᱵᱟᱹᱜᱤ ᱤᱫᱤᱭᱮᱫᱟ ᱚᱱᱟ ᱠᱚ ᱠᱷᱮᱞ ᱢᱟ ᱦᱟᱸᱟᱜ ᱚᱱᱟ ᱚᱞᱤᱢᱯᱤᱠ ᱨᱮ ᱪᱟᱞᱟᱜ ᱠᱟᱱᱟ ᱾
ᱠᱷᱟᱱ ᱟᱵᱚᱜᱮ ᱦᱟᱸᱜ ᱱᱚᱣᱟ ᱨᱮᱱ ᱫᱚ ᱦᱟᱸᱜ ᱢᱩᱠᱷᱤᱭᱟᱹ ᱠᱟᱱᱟ ᱵᱩᱱ ᱞᱟᱹᱭ ᱞᱮᱠᱷᱟᱱ ᱫᱚ᱾ ᱱᱚᱣᱟ ᱠᱩ ᱦᱟᱱᱟ ᱵᱟᱡᱟᱨ ᱨᱮᱱ ᱵᱟᱡᱟᱨ ᱥᱚᱦᱚᱨ ᱨᱮᱱ ᱦᱚᱲ ᱢᱟᱛᱚ ᱵᱟᱝᱠᱚ ᱵᱟᱲᱟᱭ ᱠᱟᱱ ᱛᱟᱦᱮᱸ ᱱᱚᱣᱟ ᱠᱚ ᱠᱷᱮᱞ ᱢᱟ᱾
ᱦᱩᱸ ᱦᱩᱸ᱾
ᱩᱱᱠᱩ ᱛᱚ ᱵᱟᱡᱟᱨ ᱥᱚᱦᱚᱨ ᱨᱮᱱ ᱱᱚᱛᱮ ᱠᱚ ᱦᱮᱡ ᱠᱟᱛᱮ ᱟᱵᱚᱣᱟᱜ ᱚᱱᱟ ᱧᱮᱞ ᱠᱷᱮᱞ ᱠᱩ ᱧᱮᱞ ᱠᱟᱛᱮ ᱠᱚ ᱥᱮᱬᱟ ᱤᱫᱤ ᱟᱠᱟᱫᱟ᱾ ᱱᱤᱛᱚᱜ ᱩᱱᱠᱩ ᱪᱮᱛᱟᱱ ᱨᱮ ᱚᱱᱟ
ᱠᱚ ᱠᱷᱮᱞ ᱮᱫᱟ᱾
ᱦᱳᱭ᱾ ᱟᱫᱚ ᱱᱮᱛᱟᱨ ᱫᱚ ᱜᱚᱝᱠᱮ ᱱᱤᱭᱟᱹ ᱨᱮᱱᱟᱜ ᱢᱟᱱᱮ ᱱᱤᱭᱟᱹ ᱠᱚ ᱟᱫᱚᱜ ᱨᱮᱱᱟᱜ ᱢᱤᱫ ᱤᱭᱟᱹ ᱦᱚᱸ ᱟᱨ ᱢᱤᱫᱴᱮᱱ ᱦᱮᱱᱟᱜᱼᱟ᱾ ᱠᱟ ᱡᱮᱞᱮᱠᱟ ᱚᱱᱟ ᱤᱭᱟᱹ ᱡᱮ ᱜᱤᱫᱽᱨᱟᱹ ᱡᱚᱠᱷᱚᱱᱮ ᱡᱟᱱᱟᱢᱚᱠ ᱠᱟᱱᱟ ᱢᱤᱫᱴᱮᱱ ᱜᱤᱫᱽᱨᱟᱹ ᱡᱟᱱᱟᱢᱚᱜ ᱠᱟᱱᱟ ᱡᱚᱠᱷᱚᱱ ᱠᱟᱹᱴᱤᱡ ᱮᱠᱫᱚᱢ ᱳᱭ ᱛᱵᱮᱨ ᱠᱟᱰᱟ ᱠᱩᱭ ᱥᱮᱬᱟᱭᱫᱟ
ᱦᱳᱭ ᱦᱳᱭ᱾
ᱟᱫᱚ ᱛᱚᱠᱷᱚᱱ ᱦᱚᱭᱛᱳ ᱜᱤᱫᱽᱨᱟᱹ ᱠᱟᱹᱴᱤᱡᱼ ᱮ ᱨᱟᱜ ᱜᱚᱫ ᱠᱮᱫ ᱠᱷᱟᱱ ᱫᱚ ᱯᱷᱳᱱ ᱜᱮᱠᱚ ᱥᱩᱨᱩᱣ ᱟᱠᱟᱱᱟ ᱞᱟᱦᱟᱛᱮ ᱞᱮᱠᱟ ᱫᱚ ᱟᱨᱚ ᱵᱩᱞᱟᱹᱣ ᱦᱚᱸ ᱵᱟᱠᱚ ᱵᱩᱞᱟᱹᱣᱮᱫ ᱠᱚᱣᱟ ᱦᱮᱣ ᱦᱚᱸ ᱵᱟᱠᱚ ᱦᱮᱣᱮᱫ ᱠᱚᱣᱟ᱾
ᱦᱳᱭ ᱦᱳᱭ ᱦᱳᱭ ᱱᱮᱛᱟᱨ ᱫᱚ ᱚᱱᱠᱟ ᱜᱤᱫᱽᱨᱟᱹ ᱵᱟᱣᱞᱤ ᱠᱚ ᱾ ᱦᱚᱸ ᱟᱵᱚᱨᱮᱱ ᱡᱟᱦᱟᱸᱭ ᱛᱤᱨᱞᱟᱹ ᱠᱚ ᱢᱮᱱᱟᱜ ᱠᱚ ᱥᱮ ᱜᱚ ᱵᱟᱵᱟ ᱛᱟᱠᱚ ᱠᱚ ᱩᱱᱠᱩ ᱦᱚᱸᱛᱚ ᱱᱮᱛᱟᱨ ᱫᱚ ᱦᱟᱸᱜ ᱜᱤᱫᱽᱨᱟᱹ ᱵᱟᱣᱞᱤ ᱠᱚᱫᱚ ᱟᱫᱚ ᱢᱟᱱᱮ ᱵᱟᱝᱠᱚ ᱟᱸᱡᱚᱢ ᱟᱠᱚ ᱠᱟᱱᱟ ᱾ ᱚᱠᱟ ᱞᱮᱠᱟ ᱞᱟᱦᱟᱛᱮ ᱡᱮᱢᱚᱱ ᱜᱚᱝᱠᱮ ᱥᱤᱝᱜᱟᱲ ᱟᱠᱟᱱ ᱥᱮ ᱟᱹᱭᱩᱵ ᱟᱠᱟᱱ ᱥᱮ ᱮᱸ ᱦᱟᱯᱲᱟᱢ ᱠᱚᱴᱷᱮᱱ ᱵᱚᱱ ᱫᱩᱫᱩᱜᱚ ᱛᱟᱨ ᱯᱚᱨᱮ ᱢᱟᱢᱟ ᱜᱚ ᱦᱮᱸ ᱢᱟᱢᱟ ᱵᱟ ᱩᱱᱠᱩ ᱠᱚᱴᱮᱱ ᱡᱮᱢᱚᱱ ᱟᱸᱡᱚᱢ ᱟᱵᱚᱱ ᱠᱟᱱ ᱛᱟᱦᱮᱸ ᱠᱚ ᱜᱤᱛᱤᱡ ᱞᱟᱦᱟ ᱚᱱᱟ ᱠᱚᱫᱚ ᱱᱮᱛᱟᱨ ᱫᱚ ᱟᱫᱚ ᱵᱟᱝᱠᱚ ᱟᱸᱡᱚᱢ ᱟᱵᱚᱱ ᱠᱟᱱᱟ ᱾ ᱛᱮ ᱟᱵᱚ ᱦᱚᱸ ᱥᱮ ᱟᱵᱚ ᱦᱚᱸ ᱵᱟᱵᱚᱱ ᱟᱸᱡᱚᱢ ᱟᱠᱚ ᱠᱟᱱᱟ ᱾ ᱦᱮᱸ ᱟᱨ ᱱᱤᱛᱚᱜ ᱡᱟᱦᱟᱸᱭ ᱛᱤᱨᱞᱟᱹ ᱠᱚ ᱢᱮᱱᱟᱜ ᱠᱚᱛᱟ ᱵᱚᱱ ᱚᱲᱟᱜ ᱜᱚᱝᱠᱮ ᱠᱚ ᱩᱱᱠᱩ ᱦᱚᱸ ᱵᱟᱝᱠᱚ ᱵᱟᱲᱟᱭᱟ ᱾ ᱛᱟᱞᱦᱮ ᱩᱱᱠᱩ ᱚᱱᱟ ᱠᱚ ᱡᱩᱫᱤ
ᱦᱮᱫᱟ ᱜᱟ ᱠᱚᱣᱟ ᱮᱠᱫᱚᱢ ᱩᱱᱠᱩ ᱦᱚᱸ ᱵᱟᱠᱚ ᱵᱟᱲᱟᱭ ᱠᱟᱫᱟ ᱚᱱᱟ ᱡᱤᱱᱤᱥ ᱠᱚᱫᱚ ᱪᱤᱜ ᱠᱟᱱᱟ?
ᱦᱳᱭ ᱦᱳᱭ ᱟᱫᱚ ᱢᱤᱫᱴᱮᱱ ᱜᱤᱫᱽᱨᱟᱹ ᱡᱚᱠᱷᱚᱱ ᱜᱮ ᱚᱱᱟ ᱠᱚ ᱵᱟᱢ ᱞᱟᱹᱭᱟ ᱩᱱᱤ ᱦᱚᱸ ᱵᱟᱭ ᱥᱮᱬᱟ ᱫᱟᱲᱮᱜ ᱠᱟᱱᱟᱭ ᱾ ᱦᱮᱸ ᱟᱫᱚ ᱩᱱᱤ ᱴᱷᱮᱱ ᱦᱚᱸ ᱟᱰᱚᱜ ᱠᱟᱱᱟ ᱦᱚᱜᱼᱚᱝᱠᱟ ᱟᱨ ᱛᱟᱞᱦᱮ ᱜᱚᱝᱠᱮ ᱡᱚᱢ ᱠᱚᱫᱚ ᱦᱩᱭ ᱱᱟᱥᱮ ᱵᱟᱝ?
ᱟᱹᱣᱨᱤ ᱜᱚᱝᱠᱮ ᱡᱚᱢ ᱠᱚᱫᱚ ᱟᱹᱣᱨᱤᱚᱜᱼᱟ ᱱᱚᱱᱛᱮ ᱵᱟᱡᱟᱨ ᱥᱮᱫ ᱪᱟᱞᱟᱜ ᱦᱩᱭᱩᱜ ᱦᱟᱸᱜ ᱛᱤᱦᱤᱧ ᱫᱚ ᱵᱷᱟᱜᱮ ᱢᱚᱱᱫᱚ ᱡᱚᱢ ᱦᱩᱭᱩᱜᱼᱟ ᱠᱟᱹᱴᱤᱡ ᱢᱚᱱᱮ ᱦᱩᱭᱩᱜ ᱠᱟᱱᱟ ᱾
ᱚ ᱟᱪᱪᱷᱟ ᱟᱪᱪᱷᱟ ᱜᱚᱝᱠᱮ ᱟᱹᱰᱤ ᱱᱟᱯᱟᱭ ᱟᱹᱰᱤ ᱱᱟᱯᱟᱭ ᱾
ᱛᱤᱦᱤᱧ ᱫᱚ ᱦᱟᱸᱜ ᱟᱨᱚ ᱦᱩᱰᱤᱧ ᱠᱚᱲᱟ ᱟᱜ ᱤᱭᱟᱹ ᱡᱟᱱᱟᱢ ᱢᱟᱦᱟ ᱠᱟᱱ ᱛᱟᱭᱟ ᱛᱚᱵᱮ ᱠᱷᱟᱱ ᱫᱚ ᱟᱹᱛᱩ ᱨᱮᱱ ᱦᱚᱲ ᱠᱚᱦᱟᱸᱧ ᱡᱟᱨᱣᱟ ᱠᱚᱣᱟ ᱩᱱᱠᱩ ᱠᱩᱧ ᱡᱚᱢ ᱦᱚᱪᱚ ᱠᱚᱣᱟ᱾
ᱟᱪᱪᱷᱟ ᱟᱪᱪᱷᱟ ᱾ ᱦᱳᱭ ᱚᱱᱟ ᱢᱟᱛᱚ ᱟᱹᱰᱤ ᱱᱟᱯᱟᱭ ᱠᱟᱱᱟ ᱮᱸ ᱪᱮᱫᱟᱜ ᱥᱮ ᱜᱤᱫᱽᱨᱟᱹᱣᱟᱜ ᱡᱟᱱᱟᱢ ᱢᱟᱦᱟ ᱢᱮᱱ ᱛᱮ ᱠᱟᱛᱷᱟ᱾
ᱦᱮᱸ ᱾
ᱟᱫᱚ ᱜᱚᱝᱠᱮ ᱦᱚᱸᱜᱼᱚᱭ ᱮᱢ ᱞᱟᱹᱭ ᱠᱮᱫᱟ ᱡᱟᱱᱟᱢ ᱢᱟᱦᱟ
ᱦᱳᱭ,
ᱱᱚᱣᱟ ᱱᱤᱭᱟᱹᱛᱮ ᱢᱤᱫ ᱴᱮᱱ ᱠᱩᱠᱞᱤ ᱢᱮᱱᱟᱜ ᱛᱤᱧᱟᱹ ᱤᱧᱟᱹᱜ ᱦᱮᱸ ᱟᱪᱪᱷᱟ ᱱᱚᱣᱟ ᱡᱟᱱᱟᱢ ᱢᱟᱦᱟᱸ ᱫᱚ ᱪᱮᱜ ᱞᱮᱠᱟ ᱟᱵᱚ ᱦᱚᱲ ᱦᱚᱯᱚᱱ ᱫᱚ ᱞᱟᱦᱟ ᱠᱷᱚᱱ ᱵᱚᱱ ᱢᱟᱱᱟᱣ ᱮᱫ ᱛᱷᱮ ᱥᱮ ᱱᱚᱣᱟ ᱫᱚ ᱦᱟᱱᱟ ᱮᱴᱟᱜ ᱥᱮᱱ ᱠᱷᱚᱱ ᱵᱚᱱ ᱚᱨ ᱟᱹᱜᱩᱭᱫᱟ ᱵᱷᱮᱜᱟᱨ ᱵᱷᱮᱜᱟᱨ ᱯᱟᱭᱤᱥ ᱠᱷᱚᱱ ᱾
ᱜᱚᱝᱠᱮ ᱱᱤᱭᱟᱹ ᱠᱚ ᱫᱚ ᱟᱨ ᱮᱠᱷᱚᱱ ᱫᱚ ᱢᱟᱱᱮ ᱦᱳᱭ ᱟᱵᱚ ᱞᱟᱦᱟ ᱛᱮ ᱵᱟᱝ ᱦᱩᱭᱚᱜᱚᱜ ᱠᱟᱱ ᱛᱟᱦᱮᱸ ᱠᱟᱱ ᱜᱮᱭᱟ᱾ ᱟᱨ ᱮᱠᱷᱚᱱ ᱛᱚ ᱚᱱᱮᱛᱚ ᱴᱤᱵᱷᱤ ᱢᱳᱵᱟᱭᱤᱞ ᱠᱚ ᱩᱰᱩᱝ ᱠᱟᱱᱟ ᱫᱤᱭᱮ ᱯᱚᱨᱮ ᱚᱱᱟ ᱠᱚ ᱧᱮᱞ ᱧᱮᱞ ᱛᱮ ᱧᱮᱞ ᱧᱮᱞ ᱛᱮ ᱜᱤᱫᱽᱨᱟᱹ ᱠᱚ ᱠᱚ ᱟᱥ ᱜᱚᱫᱚᱜ ᱟᱥᱚᱜ ᱟᱥᱚᱜ ᱠᱟᱱᱟ᱾
ᱦᱳᱭ ᱦᱳᱭ ᱦᱳᱭ ᱾
ᱦᱳᱭ ᱟᱫᱚ ᱚᱱᱟ ᱜᱤ ᱚᱱᱟ ᱢᱮᱴᱟᱣ ᱞᱤᱜᱤᱫ ᱛᱮ ᱱᱤᱭᱟᱹ ᱠᱚᱨᱟᱣ ᱦᱩᱭᱩᱜ ᱠᱟᱱᱟ ᱚᱱᱠᱟ ᱫᱚ ᱪᱤᱜ ᱜᱤ ᱵᱟᱝ ᱠᱟᱱᱟ᱾
ᱦᱳᱭ ᱦᱳᱭ ᱦᱳᱭ ᱦᱮᱸ ᱚᱱᱠᱟ ᱜᱮ ᱛᱚ ᱟᱨ ᱜᱚᱝᱠᱮ ᱱᱤᱛᱚᱜ ᱫᱚ ᱱᱚᱝᱠᱟ ᱦᱩᱭᱩᱜ ᱠᱟᱱᱟ ᱵᱟᱝ ᱵᱟᱝ ᱟ ᱜᱚᱝᱠᱮ ᱱᱤᱛᱚᱜ ᱫᱚ ᱱᱚᱠᱟ ᱦᱩᱭᱩᱜ ᱠᱟᱱᱟ ᱱᱤᱛᱚᱜ ᱫᱚ ᱦᱟᱸᱜ ᱜᱤᱫᱽᱨᱟᱹ ᱠᱚᱦᱚᱸ ᱛᱚ ᱡᱟᱱᱟᱢ ᱠᱟᱛᱮᱫ ᱫᱚ ᱦᱟᱸᱜ ᱚᱲᱟᱜ ᱠᱚᱨᱮ ᱫᱚ ᱱᱮᱛᱟᱨ ᱫᱚ ᱵᱟᱵᱚᱱ ᱚᱞ ᱯᱟᱲᱦᱟ ᱪᱚᱭᱮᱜ ᱠᱚᱣᱟ ᱡᱷᱚᱛᱚ ᱵᱟᱡᱟᱨ ᱠᱚᱨᱮ ᱵᱚᱱ ᱠᱩᱞᱮᱜ ᱠᱚᱣᱟ ᱦᱮᱸ ᱟᱫᱚ ᱵᱟᱡᱟᱨ ᱨᱮ ᱡᱚᱠᱷᱚᱱ ᱠᱚ ᱪᱟᱞᱟᱜ ᱠᱟᱱᱟ ᱚᱱᱛᱮᱱ ᱵᱟᱡᱟᱨ ᱠᱚ ᱜᱤᱫᱽᱨᱟᱹ ᱥᱚᱸᱜᱮ ᱠᱚ ᱠᱚ ᱜᱟᱛᱮᱜ ᱠᱟᱱᱟ ᱦᱮᱸ ᱟᱫᱚ ᱚᱝ ᱠᱩ ᱢᱟᱦᱟᱜ ᱞᱟᱦᱟ ᱠᱷᱚᱱ ᱱᱩᱠᱩ ᱜᱚ ᱚᱱᱟ ᱠᱚ ᱫᱚ ᱠᱚ ᱢᱟᱱᱟᱣ ᱜᱮ᱾ ᱦᱮᱸ ᱟᱫᱚ ᱩᱱᱠᱩᱣᱟᱜ ᱧᱮᱞ ᱧᱮᱞ ᱛᱮ ᱟᱵᱚ ᱨᱮᱱ ᱜᱤᱫᱽᱨᱟᱹ ᱠᱚ ᱟᱥᱚᱜ ᱠᱟᱱᱟ ᱥᱮ᱾
ᱦᱮᱸ ᱜᱚᱝᱠᱮ᱾
ᱩᱸ ᱛᱟᱞᱦᱮ ᱠᱷᱟᱱ ᱫᱚ ᱟᱫᱚ ᱵᱟᱝ ᱢᱟᱱᱟᱣ ᱨᱮᱦᱚᱸ ᱵᱟᱝ ᱦᱩᱭᱩᱜ ᱠᱟᱱᱟ᱾ ᱦᱮᱸ ᱟᱪᱪᱷᱟ ᱟᱪᱪᱷᱟ ᱛᱟᱦᱞᱮ ᱜᱚᱝᱠᱮ ᱛᱟᱦᱞᱮ ᱜᱤᱫᱟᱹᱨᱼᱯᱤᱫᱟᱹᱨ ᱫᱚ ᱛᱤᱱᱟᱹᱜ ᱜᱟᱱ?
ᱜᱚᱝᱠᱮ ᱜᱤᱫᱟᱹᱨ ᱫᱚ ᱮᱠᱷᱚᱱ ᱫᱚ ᱦᱟᱸᱜ ᱦᱚᱸᱜᱼᱚᱭ ᱥᱟᱫᱽᱴᱤ ᱦᱮᱱᱟᱜ ᱠᱟᱜ ᱠᱚᱛᱤᱧᱟᱹ᱾
ᱟᱪᱪᱷᱟ ᱟᱪᱪᱷᱟ᱾
ᱦᱮᱸ ᱦᱮᱸ ᱟᱨ ᱱᱤᱛᱚᱜ ᱫᱚ ᱦᱟᱸᱜ ᱚᱲᱟᱜ ᱜᱚᱝᱠᱮ ᱦᱚᱢᱚᱞ ᱤᱭᱟᱹ ᱦᱟᱢᱟᱞ ᱦᱚᱲᱢᱚ ᱦᱮᱱᱟᱭ ᱠᱟᱫᱮᱭᱟ ᱟᱨᱚ ᱦᱟᱸᱜ᱾
ᱳ ᱟᱪᱪᱷᱟ᱾
ᱦᱳᱭ᱾
ᱟᱹᱰᱤ ᱱᱟᱯᱟᱭ ᱜᱚᱝᱠᱮ ᱛᱟᱞᱦᱮ ᱟᱹᱰᱤ ᱡᱳᱨᱮᱢ ᱮᱸ ᱤᱭᱟᱹᱣ ᱠᱟᱫᱟ ᱦᱟᱸᱜ ᱦᱟᱸᱜ ᱢᱟᱱᱮ ᱪᱮᱜ ᱤᱧ ᱞᱟᱹᱭᱟ ᱜᱚᱝᱠᱮ ᱚᱲᱟᱜ ᱚᱲᱟᱜ ᱫᱩᱣᱟᱹᱨ ᱦᱚᱸ ᱟᱹᱰᱤ ᱡᱳᱨ ᱜᱮᱢ ᱠᱮᱴᱮᱡ ᱠᱟᱫᱟ ᱚᱲᱟᱜ ᱫᱩᱣᱟᱹᱨ ᱠᱚᱫᱚ ᱦᱟᱸᱜ᱾
ᱦᱮᱸ ᱜᱚᱝᱠᱮ ᱠᱮᱴᱮᱡ ᱜᱤ ᱠᱮᱴᱮᱡ ᱜᱤ ᱦᱩᱭᱩᱜᱼᱟ᱾
ᱦᱚᱭ ᱦᱳᱭ᱾
ᱜᱚᱝᱠᱮ ᱮᱠᱷᱚᱱ ᱫᱚ ᱦᱟᱸᱜ ᱮᱠᱫᱚᱢ ᱚᱲᱟᱜ ᱫᱩᱣᱟᱹᱨ ᱜᱤ ᱠᱮᱴᱮᱜ ᱞᱮᱠᱷᱟᱱ ᱜᱮ ᱵᱷᱟᱹᱜᱤᱜᱼᱟ᱾ ᱞᱟᱦᱟ ᱛᱮᱦᱚᱸᱭ ᱛᱟᱦᱮᱸ ᱠᱟᱱᱟ ᱮᱠᱫᱚᱢ ᱡᱚᱛᱚ ᱦᱚᱲ ᱢᱟᱱᱮ ᱟᱛᱩ ᱴᱚᱞᱟ ᱨᱮᱱ ᱡᱷᱚᱛᱚ ᱢᱤᱜ ᱥᱟᱶᱛᱮ ᱮᱠᱷᱚᱱ ᱫᱚᱦᱟᱸᱜ ᱚᱱᱟ ᱫᱚ ᱵᱟᱭ ᱧᱮᱞᱚᱜᱚᱜ ᱠᱟᱱᱟ ᱫᱤᱱ ᱫᱤᱱᱛᱮ ᱮᱠᱫᱚᱢ ᱡᱚᱛᱚ ᱠᱚ ᱵᱷᱮᱜᱟᱨᱚᱜ ᱠᱟᱱᱟ᱾
ᱦᱳᱭ ᱦᱳᱭ᱾
ᱛᱚ ᱚᱲᱟᱜ ᱮᱢ ᱥᱚᱠᱛᱚ ᱞᱟᱜ ᱠᱷᱟᱱ ᱵᱷᱟᱜᱤᱜᱼᱟ᱾
ᱩᱸ ᱦᱩᱸ ᱦᱩᱸ ᱟᱫᱚ ᱜᱚᱝᱠᱮ ᱚᱱᱟ ᱜᱮ ᱦᱟᱸᱜ ᱤᱧᱹ ᱨᱮᱱ ᱜᱤᱫᱽᱨᱟᱹᱼᱯᱤᱫᱟᱹᱨ ᱫᱚ ᱢᱮᱱᱟᱜ ᱠᱚᱣᱟ ᱟᱫᱚ ᱦᱟᱸᱜ ᱯᱤᱭᱟ ᱜᱟᱱ ᱜᱤᱫᱽᱨᱟᱹ ᱢᱮᱱᱟᱜ ᱠᱟᱜ ᱠᱚ ᱛᱤᱧᱟ ᱾
ᱟᱪᱪᱷᱟ᱾
ᱮᱸ ᱯᱮᱭᱟ ᱜᱟᱱ ᱢᱚᱫᱽᱫᱷᱮ ᱫᱚ ᱢᱤᱫᱴᱮᱱ ᱵᱤᱴᱤ ᱠᱟᱱ ᱛᱟᱦᱮᱸᱜ ᱵᱤᱴᱤ ᱫᱚ ᱜᱚᱝ ᱦᱩᱭ ᱠᱟᱱᱟ᱾
ᱦᱮᱸ ᱦᱮᱸ᱾
ᱵᱟᱹᱵᱩ ᱛᱟᱹᱠᱤᱱ ᱢᱮᱱᱟᱜ ᱠᱤᱱᱟ ᱩᱝᱠᱤᱱ ᱜᱮ ᱦᱟᱸᱜ ᱩᱢ ᱫᱚᱦᱚ ᱦᱟᱛᱟᱲ ᱠᱟᱜ ᱠᱤᱱᱟᱹᱧ᱾ ᱦᱳᱭ ᱵᱟᱹᱵᱩ ᱛᱟᱹᱠᱤᱱ ᱫᱚ ᱱᱤᱛᱚᱜ ᱫᱚᱠᱤᱱ ᱚᱞᱚᱜ ᱯᱟᱲᱦᱟᱜ ᱠᱟᱱ ᱜᱮᱭᱟ᱾
ᱟᱪᱪᱷᱟ᱾
ᱟᱫᱚ ᱦᱟᱸᱜ ᱱᱤᱛᱚᱜ ᱫᱚᱦᱟᱸᱜ ᱚᱲᱟᱜ ᱨᱮᱜᱮ ᱢᱮᱱᱟᱜ ᱠᱟᱜ ᱠᱤᱱᱟ᱾
ᱦᱮᱸ ᱦᱮᱸ᱾
ᱵᱟᱹᱵᱩ ᱴᱟᱜ ᱢᱤᱫᱴᱮᱱ ᱞᱟᱹᱴᱩ ᱵᱟᱹᱵᱩ ᱫᱚᱦᱟᱸᱜ ᱱᱤᱛᱚᱜ ᱯᱤ ᱮᱭᱤᱪ ᱰᱤ ᱠᱚᱨᱟᱣᱫᱟᱭ ᱢᱤᱫᱴᱮᱱ ᱫᱚ᱾
ᱦᱮᱸ ᱦᱮᱸ᱾
ᱮᱸ ᱟᱨ ᱢᱤᱜᱴᱮᱱ ᱵᱟᱹᱵᱩ ᱫᱚ ᱦᱚᱸᱜᱼᱚᱭ ᱱᱤᱛᱚᱜ ᱮᱸ ᱠᱚᱞᱮᱡᱽ ᱨᱮᱭ ᱯᱟᱲᱦᱟᱜ ᱠᱟᱱ ᱜᱮᱭᱟᱭ᱾
ᱦᱩᱸ ᱟᱪᱪᱷᱟ᱾ ᱤᱧᱟᱹᱜ ᱦᱚᱸ ᱢᱤ ᱵᱟᱨᱭᱟ ᱵᱟᱹᱵᱩ ᱦᱮᱱᱟᱜ ᱠᱟᱜ ᱠᱤᱱᱟᱹ ᱜᱚᱝᱠᱮ᱾ ᱵᱟᱨᱭᱟ ᱵᱟᱱᱟᱨ ᱵᱟᱹᱵᱩ ᱜᱮ ᱮᱠᱫᱚᱢ ᱮᱠᱷᱚᱱ ᱫᱚᱦᱟᱸᱜ ᱳᱭ ᱰᱟᱠᱛᱟᱨᱚᱜ ᱠᱟᱱᱟ ᱠᱤᱱ᱾
ᱟᱪᱪᱷᱟ ᱟᱹᱰᱤ
ᱦᱮᱸ ᱦᱮᱸ ᱦᱳᱭ ᱦᱳᱭ ᱟᱨ ᱡᱟ ᱦᱟᱸᱭ ᱛᱟᱞᱟᱭᱤᱜ ᱤᱭᱟᱹ ᱛᱟᱞᱟᱭᱤᱜ ᱢᱮᱱᱟᱹᱭ ᱠᱟᱫᱮᱭᱟ
ᱦᱚᱭ᱾
ᱦᱮᱸ ᱩᱱᱤ ᱫᱚ ᱦᱟᱸᱜ ᱤᱭᱟᱹ ᱤᱭᱟᱹ ᱢᱤᱫᱴᱮᱱ ᱤᱭᱟᱹᱭ ᱠᱷᱩᱞᱟᱹᱣ ᱠᱟᱫᱟ ᱜᱚᱝᱠᱮ ᱢᱳᱚᱵᱟᱭᱤᱞ ᱫᱚᱠᱟᱱ ᱤᱞᱮᱠᱴᱨᱚᱱᱤᱠᱥ ᱡᱟᱦᱟᱸᱱᱟᱜ ᱦᱮᱱᱟᱜ ᱟᱠᱟᱫᱟ ᱦᱩᱭᱱᱟᱜᱭ ᱧᱮᱞ ᱵᱟᱲᱟᱭᱟ ᱚᱱᱟ ᱠᱚ ᱤᱭᱟᱹ ᱵᱟᱲᱟᱭᱫᱟ᱾
ᱟᱪᱪᱷᱟ᱾
ᱜᱚᱝᱠᱮ ᱦᱮᱱᱟᱜ ᱠᱚᱛᱤᱧ ᱜᱮᱭᱟ ᱢᱤᱫ ᱵᱟᱨᱭᱟ ᱜᱤᱫᱽᱨᱟᱹ ᱫᱚ ᱥᱮᱨᱚᱠᱚᱢ ᱵᱷᱟᱜᱤ ᱵᱷᱟᱜᱤ ᱡᱟᱭᱜᱟ ᱨᱮ ᱦᱮᱱᱟᱜ ᱠᱫ ᱠᱚᱣᱟ ᱟᱨ ᱡᱟᱦᱟᱸᱭ ᱠᱚ ᱵᱟᱝᱠᱩ ᱥᱮᱱ ᱫᱟᱲᱮᱭᱟᱚᱫᱟ ᱩᱱᱠᱩ ᱫᱚ ᱠᱤᱪᱷᱩ ᱵᱟᱝ ᱠᱤᱪᱷᱩᱧ ᱠᱚᱨᱟᱣ ᱠᱟᱜ ᱠᱚᱣᱟ᱾ ᱦᱮᱸ ᱡᱟᱛᱮ ᱦᱟᱯᱮᱱ ᱫᱤᱱᱨᱮ ᱮᱠᱫᱚᱢ ᱟᱠᱚ ᱟᱠᱚ ᱞᱮᱠᱟ ᱛᱮᱠᱚ ᱡᱚᱢ ᱫᱟᱲᱮᱭᱟᱜ ᱢᱟ᱾
ᱦᱳᱭ ᱦᱳᱭ ᱦᱳᱭ ᱮᱸᱜᱟᱛ ᱟᱯᱟᱛᱟᱜ ᱜᱮᱛᱚ ᱚᱱᱟ ᱫᱚ ᱧᱮᱞ